ᱦᱮᱸ ᱛᱟᱞᱮ ᱟᱵᱮᱱ ᱱᱤᱛᱚᱜ ᱫᱚ ᱵᱤᱱ ᱪᱤᱠᱟᱹᱭᱫᱟ?
ᱪᱮᱫ ᱦᱚᱸ ᱵᱟᱹᱞᱤᱧ ᱪᱤᱠᱟᱹᱭ ᱫᱟ ᱮᱢᱱᱤ ᱫᱩᱲᱩᱵ ᱵᱟᱲᱟ ᱦᱩᱭ ᱠᱟᱱᱟ ᱱᱚᱛᱮ ᱵᱟᱹᱭᱦᱟᱹᱲ ᱥᱮᱜ ᱨᱮ᱾ ᱦᱟᱣᱟ ᱠᱚ ᱵᱷᱟᱜᱤ ᱜᱮ ᱞᱮᱠᱟᱛᱮ ᱮᱱᱟᱱ ᱢᱟᱭ ᱫᱟᱜ ᱮᱫ ᱛᱟᱦᱮᱫ ᱮᱸᱰᱮᱠᱷᱟᱱ ᱵᱟᱭᱨᱮ ᱥᱮᱫ ᱢᱟ ᱵᱟᱹᱞᱤᱧ ᱩᱰᱩᱠ ᱫᱟᱲᱮᱣ ᱠᱟᱫᱟ᱾
ᱟᱨ ᱪᱮᱜ ᱞᱤᱧ ᱞᱟᱹᱭ ᱭᱟᱵᱤᱱᱟ ᱟᱹᱞᱤᱧ ᱫᱚ ᱠᱟᱹᱴᱤᱡ ᱞᱤᱧ ᱚᱞᱚᱜ ᱫᱚᱞᱤᱧ ᱚᱞᱚᱜ ᱜᱮ ᱛᱟᱦᱮᱱ ᱜᱮᱭᱟ ᱩᱸ ᱵᱟᱛ ᱜᱤ ᱫᱚ ᱵᱟᱹᱞᱤᱧ ᱵᱟᱹᱜᱤᱣ ᱠᱟᱫᱟ ᱟᱫᱚ ᱮᱸᱰᱮᱠᱷᱟᱱ ᱟᱹᱞᱤᱧ ᱦᱚᱸ ᱠᱚᱞᱮᱡᱽ ᱠᱚᱨᱮ ᱠᱷᱚᱱ ᱪᱷᱩᱴᱤ ᱧᱟᱢ ᱦᱩᱭ ᱠᱟᱱᱟ ᱮᱸᱰᱮᱠᱷᱟᱱ ᱚᱲᱟᱜ ᱞᱤᱧ ᱦᱮᱡ ᱠᱟᱱᱟ ᱮᱸᱰᱮᱠᱷᱟᱱ ᱟᱹᱞᱤᱧ ᱦᱚᱸ ᱪᱮᱫ ᱞᱤᱧ ᱞᱟᱹᱭᱟᱵᱮᱴᱤᱱᱟ ᱢᱟᱱᱮ ᱱᱟᱥᱮ ᱠᱟᱹᱴᱤᱡ ᱞᱤᱧ ᱵᱚᱞ ᱠᱚᱞᱤᱧ ᱠᱷᱮᱞᱳ ᱵᱟᱲᱟᱭ ᱜᱮᱭᱟ ᱮᱸᱰᱮᱠᱷᱟᱱ ᱟᱫᱚ ᱠᱟᱹᱴᱤᱡ ᱞᱤᱧ ᱡᱚᱥ ᱠᱟᱱᱟ ᱮᱸᱰᱮᱠᱷᱟᱱ ᱟᱫᱚ ᱪᱤᱠᱟ ᱦᱚᱸ ᱵᱟᱞᱤᱧ ᱪᱤᱠᱟᱹ ᱫᱟᱲᱮᱭᱟᱜ ᱠᱟᱱᱟ ᱫᱩᱲᱩᱵ ᱜᱮ ᱢᱮᱱᱟᱜ ᱞᱤᱧᱟ ᱮᱠᱷᱚᱱ ᱫᱚ ᱚᱲᱟᱜ ᱨᱮᱜᱮ᱾
ᱟᱸ ᱟᱸ᱾
ᱟᱨ ᱠᱚᱞᱮᱡᱽ ᱥᱮᱜ ᱦᱚᱸ ᱪᱟᱞᱟᱣ ᱠᱚᱦᱚᱸ ᱵᱟᱝ ᱦᱳᱭ ᱠᱟᱱᱟ ᱱᱤᱭᱟᱹ ᱠᱷᱟᱹᱛᱤᱨ ᱛᱮ᱾
ᱦᱮᱸ ᱦᱮᱸ ᱦᱮᱸ ᱛᱟᱞᱦᱮ ᱟᱯᱮ ᱫᱚ ᱚᱠᱟ ᱚᱠᱟ ᱫᱤᱥᱚᱢ ᱯᱮ ᱯᱟᱲᱟᱜᱼᱟ?
ᱚᱸ ᱟᱞᱮ ᱫᱚ ᱮᱠᱪᱩᱞᱤ ᱪᱮᱛᱟᱱ ᱫᱤᱥᱚᱢ ᱜᱮᱞᱮ ᱯᱟᱲᱟᱜᱼᱟ᱾ ᱱᱚᱛᱮ ᱫᱚ ᱟᱱ ᱱᱟᱜ ᱱᱤᱭᱟᱹ ᱱᱤᱭᱟᱹ ᱫᱚ ᱵᱟᱸᱠᱩᱲᱟ ᱨᱮ ᱯᱟᱲᱟᱜᱼᱟ ᱵᱟᱸᱠᱩᱲᱟ᱾
ᱟᱪᱷᱟ ᱟᱪᱷᱟ ᱚ᱾ ᱱᱟᱯᱟᱭ ᱠᱟᱛᱷᱟ ᱛᱚ ᱡᱟᱭᱦᱳᱠ ᱟ ᱚᱞᱚᱜ ᱯᱟᱲᱦᱟᱣ ᱤᱫᱤ ᱠᱟᱛᱮᱜ ᱮᱢ ᱞᱟᱹᱭ ᱠᱮᱫ ᱛᱟᱞᱟᱝᱟ ᱛᱟᱦᱟᱞᱮ ᱚᱞᱚᱜ ᱯᱟᱲᱦᱟᱣ ᱤᱫᱤ ᱠᱟᱛᱮᱫᱽ ᱜᱮᱞᱟᱝ ᱜᱟᱞᱟᱞᱢᱟᱨᱟᱣ ᱞᱮᱜᱮ ᱠᱟᱴᱤᱡ ᱥᱮ ᱪᱮᱫ?
ᱦᱮᱸ ᱦᱮᱸ ᱦᱮᱸ᱾
ᱦᱚᱸ ᱦᱚᱸ᱾ ᱟᱪᱪᱷᱟ ᱛᱟᱦᱞᱮ ᱤᱧᱟᱹᱧ ᱠᱩᱞᱤᱮᱫ ᱢᱮ ᱛᱟᱞᱟᱝᱟ ᱦᱚᱜᱼᱚᱭ ᱡᱮ ᱠᱚᱞᱮᱡᱽ ᱨᱮ ᱯᱟᱲᱦᱟᱜ ᱮᱢ ᱞᱟᱹᱭ ᱠᱮᱫᱟ ᱛᱚ?
ᱦᱩᱸ ᱦᱩᱸ᱾
ᱛᱟᱦᱟᱞᱮ ᱮᱸ ᱟᱵᱚ ᱵᱟᱞᱮ ᱥᱟᱱᱛᱟᱲ ᱜᱤᱫᱟᱹᱨᱟᱹ ᱠᱚ
ᱦᱩᱸ᱾
ᱢᱟᱱᱮ ᱧᱮᱞᱚᱜᱼᱟ ᱯᱟᱲᱦᱟᱜ ᱛᱟᱵᱚᱱᱟ ᱠᱚ ᱦᱮᱸ ᱥᱮ ᱠᱚᱞᱮ ᱡᱟᱠᱚ ᱚᱠᱚᱭ ᱤᱭᱩᱱᱤᱵᱷᱟᱨᱥᱤᱴᱤ ᱠᱚ ᱯᱟᱲᱦᱟᱜᱼᱟ ᱛᱚ ᱦᱚᱸᱜᱼᱚᱭ ᱟᱹ ᱢᱟᱱᱮ ᱠᱚᱞᱮᱡᱽ ᱯᱟᱲᱦᱟᱣ ᱛᱟᱭᱚᱢ ᱢᱟᱱᱮ ᱟᱢᱟᱜ
ᱦᱩᱸ᱾
ᱢᱟᱱᱮ ᱵᱟᱲᱟᱭ ᱛᱮᱥᱮ ᱟᱢ ᱪᱮᱫᱞᱮᱠᱟᱢ ᱢᱚᱱᱮᱭᱟ ᱚᱱᱟ ᱠᱚᱨᱮ ᱪᱮᱫ ᱠᱚ ᱢᱟᱱᱮ ᱪᱤᱠᱟᱹ ᱜᱟᱱᱚᱜᱼᱟ? ᱪᱮᱜ ᱠᱚ ᱥᱮ ᱯᱟᱲᱦᱟᱜ ᱜᱟᱱᱚᱜᱼᱟ ᱥᱮ ᱪᱟᱠᱨᱤ ᱠᱷᱮᱛᱨᱮ ᱚᱠᱟ ᱠᱚ ᱮᱸ ᱯᱚᱨᱤᱠᱠᱷᱟ ᱠᱚ ᱮᱢ ᱜᱟᱱᱚᱜᱼᱟ ᱾
ᱩᱸᱻ ᱟᱹᱞᱤᱧ ᱫᱚᱞᱤᱧ ᱞᱟᱹᱭᱟ ᱱᱚᱛᱮ ᱢᱟᱲᱟᱝ ᱱᱚᱛᱮ ᱤᱥᱠᱩᱞ ᱡᱤᱵᱚᱱ ᱥᱮᱫ ᱵᱟᱝ ᱨᱩᱣᱟᱹᱲᱚᱜ ᱠᱟᱱᱟᱞᱤᱧ ᱟᱨᱠᱤ ᱾ ᱡᱟᱦᱟᱸ ᱫᱚ ᱤᱥ ᱠᱩᱞ ᱡᱤᱵᱚᱱ ᱨᱮ ᱦᱩᱭᱩᱜ ᱠᱟᱱᱟ ᱯᱷᱟᱭᱤᱵᱽ ᱴᱩ ᱴᱮᱱ ᱫᱚ ᱢᱟᱱᱮ ᱠᱟᱹᱴᱤᱡ ᱯᱷᱟᱭᱤᱵᱽ ᱴᱩ ᱱᱟᱭᱤᱱ ᱫᱚ ᱡᱟᱦᱟᱸ ᱞᱮ ᱠᱟ ᱜᱮᱵᱮᱱ ᱯᱟᱲᱦᱟᱣ ᱨᱮᱦᱚᱸ ᱮᱠᱷᱚᱱ ᱫᱚ ᱡᱟᱦᱟᱸ ᱞᱤᱧ ᱧᱮᱞ ᱫᱟ ᱥᱚᱨᱠᱟᱨᱤ ᱤᱥᱠᱩᱞ ᱨᱮᱫᱚᱞᱤᱧ ᱧᱮᱞᱮᱫᱟ ᱟᱨᱠᱤ ᱟᱵ ᱟᱵᱮᱱ ᱫᱚ ᱢᱟᱱᱮ ᱯᱚᱨᱤᱠᱠᱷᱟ ᱛᱚᱵᱮᱢ ᱪᱟᱞᱟᱜᱼᱟ ᱢᱟᱱᱮ ᱫᱩᱲᱩᱵ ᱞᱮᱱᱠᱷᱟᱱ ᱜᱮ ᱟᱵᱮᱱ ᱫᱚ ᱯᱟᱥ ᱠᱟᱵᱮᱱᱟ ᱠᱚ ᱾ ᱚᱝᱠᱟ ᱞᱮᱠᱟ ᱤᱭᱟᱹ ᱵᱟᱹᱱᱩᱜ ᱠᱟᱫᱟ ᱟᱨ ᱟᱞᱮ ᱵᱤᱫᱟᱹᱞ ᱫᱚ ᱛᱟᱦᱮᱸ ᱠᱟᱱᱟ ᱮᱸᱰᱮ ᱠᱷᱟᱱ ᱟᱹᱞᱤᱧ ᱜᱮ ᱚᱱᱠᱟ ᱞᱮᱠᱟ ᱫᱚ ᱵᱟᱹᱞᱤᱧ ᱛᱟᱦᱮᱸ ᱠᱟᱱᱟ ᱟᱹᱞᱤᱧ ᱫᱚ ᱢᱤᱫ ᱵᱤᱫᱟᱹᱞ ᱠᱚ ᱟᱹᱞᱤᱧ ᱫᱚᱠᱚ ᱠᱚᱢ ᱞᱮᱫ ᱞᱤᱧᱟᱹ ᱮᱸᱰᱮᱠᱷᱟᱱ ᱟᱹᱞᱤᱧ ᱡᱚᱠᱷᱚᱱ ᱠᱮᱞᱟᱥ ᱥᱮᱵᱷᱮᱱ ᱨᱮᱞᱤᱧ ᱯᱟᱲᱦᱟᱜ-ᱟ ᱮᱸᱰᱮᱠᱷᱟᱱ ᱢᱤᱫ ᱵᱚᱪᱷᱚᱨ ᱯᱚᱨᱤᱠᱷᱟ ᱞᱤᱧ ᱮᱢ ᱞᱮᱫᱟ ᱮᱸᱰᱮᱠᱷᱟᱱ ᱵᱟᱞᱤᱧ ᱫᱟᱲᱮ ᱟᱠᱟᱫ ᱛᱮ ᱟᱨᱚ ᱢᱤᱫ ᱫᱷᱟᱣ ᱥᱮᱵᱷᱮᱱ ᱨᱮᱜᱮᱞᱤᱧ ᱛᱟᱦᱮᱸ ᱠᱟᱱᱟ ᱾ ᱩᱱ ᱚᱠᱛᱚ ᱫᱚ ᱠᱤᱪᱷᱩᱴᱟ ᱵᱮᱱ ᱢᱮᱱ ᱫᱟᱲᱮᱭᱟᱜ-ᱟ ᱯᱟᱥ ᱯᱷᱮᱞ ᱠᱤᱪᱷᱩᱴᱟ ᱛᱟᱦᱮᱸ ᱠᱟᱱᱟ ᱾ ᱟᱫᱚ ᱮᱠᱷᱚᱱ ᱢᱟ ᱚᱱᱠᱟ ᱞᱮᱠᱟ ᱫᱚ ᱵᱟᱹᱱᱩᱜ-ᱟ ᱢᱟᱱᱮ- ᱢᱤᱫᱴᱟᱝ ᱜᱤᱫᱽᱨᱟᱹ ᱯᱚᱨᱤᱠᱷᱟ ᱨᱮ ᱫᱩᱲᱩᱵ ᱠᱟᱱ ᱥᱮᱜᱮ ᱯᱟᱥ ᱠᱟᱠᱚ ᱠᱟᱱᱟ ᱠᱚ ᱮᱠᱷᱚᱱ ᱫᱚ
ᱟᱨ ᱢᱤᱫᱴᱟᱝ ᱞᱤᱧ ᱞᱟᱹᱭᱟ ᱟᱞᱤᱧ ᱫᱚ ᱠᱮᱞᱟᱥ ᱴᱮᱱ ᱨᱮᱫᱚ ᱢᱟᱱᱮ ᱵᱷᱟᱜᱮ ᱞᱮᱠᱟᱛᱮ ᱚᱞ ᱯᱟᱲᱦᱟᱣ ᱞᱮᱠᱷᱟᱱ ᱜᱮ ᱵᱮᱥᱴ ᱜᱟᱱᱚᱜ-ᱟ ᱠᱮᱞᱟᱥ ᱛᱮᱫᱚ ᱡᱟᱹᱥᱛᱤ ᱠᱟᱭᱛᱮ ᱢᱟᱱᱮ ᱵᱷᱟᱜᱮ ᱱᱟᱢᱵᱟᱨ ᱵᱮᱱ ᱛᱩᱞᱟᱹᱣ ᱞᱮᱠᱷᱟᱡ ᱵᱷᱟᱜᱮᱜ-ᱟ ᱮᱸᱰᱮ ᱠᱷᱟᱱ ᱠᱮᱞᱟᱥ ᱴᱮᱱ ᱨᱮᱫᱚ ᱵᱷᱟᱜᱤ ᱱᱟᱢᱵᱟᱨ ᱵᱮᱱ ᱛᱩᱞᱟᱹᱣ ᱞᱮᱠᱷᱟᱡ ᱢᱤᱫᱴᱟᱝ ᱥᱩᱡᱳᱜᱽ ᱥᱩᱵᱤᱫᱷᱟ ᱵᱮᱱ ᱧᱟᱢᱟ ᱡᱟᱦᱟᱸ ᱫᱚ ᱦᱳᱭᱳᱜ ᱠᱟᱱᱟ ᱥᱟᱭᱮᱱᱥ ᱨᱮᱱᱟᱜ ᱪᱟᱱᱥ ᱵᱮᱱ ᱧᱟᱢ ᱛᱟᱦᱮᱱᱟ ᱾
ᱦᱩᱸ ᱦᱩᱸ ᱦᱩᱸ
ᱟᱨ ᱠᱮᱞᱟᱥ ᱴᱮᱱ ᱨᱮ ᱚᱱᱠᱟ ᱥᱟᱭᱮᱱᱥ ᱨᱮ ᱟᱹᱞᱤᱧ ᱫᱚ ᱪᱟᱱᱥ ᱠᱟᱹᱴᱤᱡ ᱞᱤᱧ ᱧᱟᱢ ᱞᱮᱫᱟ ᱟᱨ ᱟᱹᱞᱤᱧ ᱫᱚ ᱥᱟᱱᱛᱟᱲᱤ ᱢᱤᱰᱤᱭᱟᱢ ᱛᱮᱜᱮᱞᱤᱧ ᱚᱞ ᱫᱚᱞᱤᱧ ᱚᱞ ᱯᱟᱲᱦᱟᱜ ᱠᱟᱱ ᱛᱟᱦᱮᱱ ᱜᱮᱭᱟ ᱾ ᱠᱮᱞᱟᱥ ᱯᱷᱟᱭᱤᱵᱷ ᱠᱷᱚᱡ ᱫᱚ ᱟᱨ ᱫᱚ ᱵᱷᱟᱹᱜᱤ ᱞᱮᱠᱟᱛᱮ ᱱᱟᱢᱵᱟᱨ ᱛᱩᱞᱟᱹᱣ ᱠᱟᱛᱮᱫ ᱮᱸᱰᱮ ᱠᱷᱟᱱ ᱟᱹᱞᱤᱧ ᱫᱚ ᱥᱟᱭᱮᱱᱥ ᱞᱤᱧ ᱦᱟᱛᱟᱣ ᱞᱮᱫᱟ ᱾ ᱟᱫᱚ ᱮᱱᱰᱮᱸᱠᱷᱟᱱ ᱤᱞᱮᱵᱷᱮᱱ ᱨᱤᱭᱮᱞ ᱯᱟᱲᱦᱟᱣ ᱦᱩᱭ ᱞᱮᱱᱟ ᱾ ᱟᱫᱚ ᱮᱸᱰᱮ ᱠᱷᱟᱱᱞᱤᱧ ᱞᱟᱹᱭᱟ ᱢᱟᱱᱮ ᱜᱚᱴᱟ ᱥᱮᱫ ᱜᱮ ᱟᱢᱟᱜ ᱨᱟᱥᱛᱟ ᱛᱟᱦᱮᱱ ᱛᱟᱢᱟ ᱢᱟᱱᱮ ᱟᱠᱟ ᱥᱮᱫ ᱜᱮ ᱟᱴᱚᱠ ᱫᱚ ᱠᱚ ᱟᱴᱚᱠ ᱫᱟᱲᱮᱣᱟᱵᱮᱱᱟ ᱚᱱᱟ ᱜᱮᱞᱤᱧ ᱞᱟᱹᱭᱟ- ᱡᱟᱦᱟᱱᱟᱜ ᱜᱮ ᱡᱟᱦᱟᱸ ᱥᱮᱫ ᱵᱮᱱ ᱡᱟᱦᱟᱸ ᱞᱮᱠᱟᱹᱭᱟ ᱮᱸᱰᱮᱠᱷᱟᱱ ᱟᱵᱮᱱ ᱫᱚ ᱚᱱᱟ ᱡᱟ ᱟᱨᱴᱥ ᱛᱮᱵᱮᱱ ᱯᱟᱲᱦᱟᱜ ᱞᱮᱱᱠᱷᱟᱱ ᱚᱱᱮ ᱡᱟᱦᱟᱸ ᱮᱠᱡᱟᱢ ᱠᱚ ᱞᱟᱹᱭᱟ ᱡᱟᱦᱟᱸ ᱫᱚ ᱱᱤᱴ ᱮᱠᱡᱟᱢ ᱢᱮᱱᱟᱜ-ᱟ ᱟᱨ ᱡᱟᱦᱟᱸ ᱢᱮᱱᱟᱜ ᱟᱠᱟᱫᱟ ᱰᱟᱵᱞᱩ ᱵᱤ ᱡᱮ ᱱᱤᱴ ᱮᱠᱡᱟᱢ ᱫᱚ ᱡᱟᱦᱟᱸᱭ ᱥᱟᱭᱮᱱᱥ ᱯᱤᱭᱳᱨ ᱥᱟᱭᱮᱱᱥ ᱵᱟᱭᱥᱮᱱᱥ ᱡᱟᱦᱟᱸᱭ ᱡᱩᱫᱤ ᱠᱤᱱ ᱠᱤᱱ ᱦᱟᱛᱟᱣ ᱠᱷᱟᱱ ᱚᱱᱟ ᱱᱮᱴ ᱨᱮᱦᱚᱸ ᱠᱤᱱ ᱧᱟᱢᱟ ᱰᱟᱵᱞᱩ ᱵᱤ ᱡᱤ ᱨᱮᱦᱚᱸ ᱠᱤᱱ ᱧᱟᱢᱟ ᱾
ᱦᱮᱸ ᱦᱮᱸ᱾
ᱟᱹᱞᱤᱧ ᱫᱚᱞᱤᱧ ᱢᱚᱱᱮᱭᱟ ᱟᱨᱠᱤ ᱜᱮ ᱵᱷᱟᱜᱮ ᱢᱟᱱᱮ ᱠᱟᱹᱢᱤ ᱠᱟᱹᱥᱱᱤ ᱨᱮ ᱟᱨ ᱫᱩᱲᱩᱵ ᱫᱚ ᱚᱱᱠᱟ ᱞᱮᱠᱟ ᱚᱠᱟ ᱠᱷᱚᱱ ᱫᱚ ᱟᱹᱞᱤᱧᱟᱜ ᱱᱚᱡᱚᱨ ᱨᱮᱫᱚ ᱵᱟᱹᱞᱤᱧ ᱧᱟᱢ ᱟᱠᱟᱫ ᱠᱚᱣᱟ ᱟᱨᱠᱤ᱾ ᱥᱟᱭᱮᱱᱥ ᱛᱮ ᱯᱟᱲᱦᱟᱣᱱᱟ ᱦᱟᱹᱱᱤ ᱫᱩᱲᱩᱵ ᱜᱮᱭ ᱦᱟᱱᱠᱟ ᱢᱮᱱᱟᱭᱟ ᱱᱤᱝᱠᱟ ᱢᱮᱱᱟᱭᱟ ᱚᱱᱠᱟ ᱫᱚ ᱮᱠᱷᱚᱱ ᱫᱷᱟᱹᱵᱤᱡ ᱛᱮ ᱟᱹᱣᱨᱤ ᱞᱤᱧ ᱧᱮᱞ ᱠᱚᱣᱟ ᱢᱟᱱᱮ ᱡᱟᱦᱟᱸ ᱞᱮᱠᱟ ᱜᱮ ᱢᱤᱫᱴᱟᱝ ᱠᱟᱹᱢᱤ ᱨᱮᱫᱚ ᱡᱚᱯᱲᱟᱣ ᱫᱚ ᱢᱮᱱᱟᱭ ᱜᱮᱭᱟ᱾
ᱦᱮᱸ ᱠᱟᱞ ᱢᱟᱱᱮ ᱚᱱᱟ ᱛᱚ ᱴᱷᱤᱠ ᱜᱮᱭᱟ ᱢᱟᱱᱮ ᱥᱟᱭᱮᱱ ᱦᱟᱛᱟᱣ ᱠᱟᱛᱮᱫ᱾ ᱱᱚᱣᱟ ᱠᱚ ᱡᱤᱱᱤᱥ ᱵᱟᱹᱲᱛᱤ ᱟᱭᱟᱜ ᱤᱭᱟᱹ ᱛᱟᱦᱮᱱ ᱛᱟᱭᱟ᱾ ᱱᱚᱣᱟ ᱨᱮ ᱫᱟᱣ ᱛᱟᱦᱮᱱ ᱛᱟᱭᱟ ᱦᱮ ᱸᱥᱮ᱾ ᱠᱤᱱᱛᱩ ᱦᱮᱸ ᱟᱨᱴᱥ ᱛᱮ ᱯᱟᱲᱦᱟᱣ ᱨᱮᱦᱚᱸ ᱢᱟᱱᱮ ᱟᱹᱰᱤ ᱥᱮᱱ ᱜᱮ ᱫᱟᱲᱮᱭᱟᱜᱼᱟ ᱡᱟᱦᱟᱸᱭ ᱜᱤᱫᱽᱨᱟᱹ ᱡᱩᱫᱤ ᱢᱚᱱᱮᱭᱟᱭ ᱡᱚᱛᱚ ᱦᱚᱲ ᱛᱚ ᱟᱨᱴᱥ ᱥᱟᱭᱮᱱᱥ ᱛᱚ ᱵᱟᱠᱚ ᱯᱟᱲᱦᱟᱣ ᱫᱟᱲᱮᱭᱟᱜᱼᱟ ᱥᱮ᱾
ᱦᱩᱸ ᱦᱩᱸ ᱦᱩᱸ᱾
ᱛᱚ ᱩᱱᱠᱩ ᱡᱟᱦᱟᱸᱛᱮ ᱟᱨᱴᱥ ᱛᱮᱠᱚ ᱯᱟᱲᱦᱟᱜᱼᱟ ᱩᱱᱠᱩ ᱦᱚᱸ ᱟᱹᱰᱤ ᱥᱮᱱ ᱮᱻ ᱢᱟᱱᱮ ᱠᱷᱩᱞᱟᱹᱣ ᱛᱟᱦᱮᱱ ᱛᱟᱠᱚᱣᱟ ᱡᱟᱭᱜᱟ ᱫᱚ᱾ ᱱᱚᱛᱮ ᱡᱩᱫᱤ ᱥᱟᱵ ᱠᱟᱜ ᱢᱮ ᱟᱨᱴᱥ ᱛᱮ ᱡᱟᱦᱟᱸᱭ ᱜᱤᱫᱽᱨᱟᱹ ᱯᱟᱲᱦᱟᱣ ᱮᱱᱟᱭ
ᱦᱩᱸ ᱦᱩᱸ᱾
ᱦᱮᱸ ᱦᱮᱸ᱾
ᱟᱹᱞᱤᱧ ᱫᱚ ᱫᱚ ᱚᱱᱛᱮ ᱫᱚ ᱵᱟᱞᱤᱧ ᱪᱟᱞᱟᱣ ᱟᱠᱟᱱᱟ ᱥᱮ ᱮᱸᱰᱮ ᱠᱷᱚᱱ ᱵᱟᱞᱤᱧ ᱞᱟᱹᱭ ᱚᱪᱚ ᱫᱟᱲᱭᱟᱜ ᱠᱟᱱᱟ ᱪᱮᱫᱟᱜ ᱥᱮ ᱟᱞᱮ ᱱᱚᱛᱮ ᱨᱮᱜᱮ ᱢᱤᱫᱴᱟᱝ ᱫᱟᱫᱟ ᱦᱚᱲ ᱢᱮᱱᱟᱭ ᱟᱠᱟᱫᱮᱭᱟ ᱩᱱᱤ ᱚᱸᱰᱮ ᱠᱷᱚᱱᱮ ᱚᱱᱟᱨᱥ ᱮᱫᱟ᱾
ᱮᱠᱷᱚᱱ ᱫᱷᱟᱹᱵᱤᱡ ᱛᱮ ᱟᱫᱚ ᱫᱩᱲᱩᱵ ᱜᱮ ᱢᱮᱱᱟᱭ ᱠᱟᱫᱮᱭᱟ ᱚᱱᱠᱟ ᱞᱮᱠᱟ ᱫᱚ᱾
ᱦᱮᱸ ᱦᱮᱸ᱾ ᱢᱟᱱᱮ ᱚᱱᱠᱟ ᱛᱚ ᱦᱩᱭᱩᱜ ᱠᱟᱱ ᱜᱮᱭᱟ ᱱᱤᱛᱚᱜ ᱟᱜ ᱡᱟᱦᱟᱸ ᱚᱵᱚᱥᱛᱟ ᱵᱚᱱ ᱧᱮᱞᱟ ᱡᱮ ᱱᱤᱭᱜᱽ ᱠᱚᱨᱮᱱᱟᱜ ᱦᱮᱸ᱾ ᱛᱚ ᱱᱚᱣᱟ ᱠᱷᱮᱛᱨᱮ ᱫᱚ ᱠᱤᱱᱛᱩ ᱢᱟᱱᱮ ᱱᱤᱛᱚᱜ ᱫᱚ ᱢᱤᱫᱴᱤᱡ ᱤᱭᱟᱹ ᱦᱚᱸ ᱫᱳᱥᱫᱚ ᱵᱟᱝ ᱜᱟᱱᱚᱜᱼᱟ ᱡᱮ ᱵᱮᱠᱟᱨ ᱢᱮᱱᱟᱭᱟ ᱥᱮ ᱪᱮᱫ? ᱛᱚ ᱱᱚᱣᱟ ᱱᱤᱛᱚᱜ ᱥᱤᱥᱴᱮᱢ ᱜᱮ ᱚᱱᱠᱟ ᱦᱩᱭ ᱟᱠᱟᱱᱟ᱾ ᱛᱚ ᱡᱟᱦᱟᱸ ᱫᱚ ᱟᱨ ᱪᱮᱫ ᱤᱭᱟᱹ ᱨᱮᱭᱟᱜ ᱠᱟᱛᱷᱟ ᱞᱟᱝ ᱞᱟᱹᱭᱮᱫ ᱛᱮ ᱪᱮᱫ ᱡᱮ ᱚᱱᱟ ᱯᱟᱲᱦᱟᱣ ᱯᱚᱨᱮ ᱜᱮᱛᱚ ᱟᱨᱴᱥ ᱯᱟᱲᱦᱟᱣ ᱠᱟᱛᱮᱫ ᱦᱚᱸ ᱠᱤᱱᱛᱩ ᱦᱟᱱᱛᱮ ᱱᱟᱛᱮ ᱟᱹᱰᱤ ᱥᱮᱫ ᱡᱟᱭᱜᱟ ᱠᱷᱩᱞᱟᱹᱜᱼᱟ ᱡᱮᱢᱚᱱ ᱥᱟᱭᱮᱱᱥ ᱟᱜ ᱠᱟᱛᱷᱟᱢ ᱞᱟᱹᱭ ᱠᱮᱫᱟ ᱚᱱᱛᱮ ᱱᱤᱴ ᱡᱤ ᱚᱱᱟ ᱠᱚ ᱮᱢ ᱜᱟᱱᱚᱜᱼᱟ ᱦᱮᱸ᱾ ᱛᱟᱦᱚᱞᱮ ᱚᱱᱟ ᱵᱟᱫ ᱠᱟᱛᱮᱜ ᱦᱚᱸ ᱠᱤᱱᱛᱩ ᱯᱚᱨᱚᱵᱚᱨᱛᱤ ᱡᱟᱦᱟᱸ ᱜᱤᱫᱽᱨᱟᱹ ᱢᱚᱱᱮ ᱢᱮ ᱮᱭᱤᱪ ᱮᱥ ᱨᱮ ᱠᱚᱞᱮᱡ ᱨᱮ ᱦᱚᱭᱛᱚ ᱰᱤᱜᱽᱨᱤ ᱠᱳᱨᱥ ᱞᱟᱹᱜᱤᱫ ᱡᱟᱦᱟᱸ ᱠᱚᱞᱮᱡ ᱨᱮ ᱮᱰᱢᱤᱥᱚᱱᱚᱜ ᱟᱭ ᱚᱱᱟ ᱵᱟᱫ ᱠᱟᱛᱮᱫ ᱡᱩᱫᱤ ᱢᱚᱱᱮ ᱟᱭ ᱟᱭ ᱴᱤ ᱟᱭ ᱠᱚ ᱚᱱᱛᱮ ᱠᱚᱨᱟᱣᱟ ᱯᱚᱞᱤᱴᱮᱠᱱᱤᱠ ᱠᱚ ᱦᱮᱸᱥᱮ ᱚᱱᱟ ᱠᱚ ᱠᱚᱨᱟᱣ ᱠᱟᱛᱮ ᱯᱚᱨᱚᱵᱚᱨᱛᱤ ᱠᱤᱱᱛᱩ ᱟᱡ ᱮᱭᱟᱨ ᱯᱷᱳᱨᱥ ᱮ ᱪᱟᱞᱟᱣ ᱫᱟᱲᱮᱭᱟᱜᱼᱟ᱾ ᱥᱮ ᱮᱢᱱᱤ ᱡᱟᱦᱟᱸ ᱟᱭ ᱴᱤ ᱟᱭ ᱠᱚᱨᱟᱣ ᱠᱟᱛᱮᱫ ᱠᱤᱱᱛᱩ ᱚᱱᱟ ᱨᱮᱞᱚᱭᱮ ᱠᱚᱥᱮᱱ ᱵᱷᱟᱜᱤ ᱢᱤᱫᱴᱤᱡ ᱥᱳᱨᱥ ᱛᱟᱦᱮᱱᱟ᱾
ᱦᱩᱸ ᱦᱩᱸ ᱚᱱᱟᱛᱮ ᱦᱚᱸ ᱢᱮᱱᱟᱜ ᱜᱮᱭᱟ᱾
ᱦᱮᱸ ᱟᱨ ᱱᱚᱛᱮ ᱰᱤᱜᱽᱨᱤ ᱠᱳᱨᱥ ᱠᱚ ᱠᱚᱨᱟᱣ ᱠᱟᱛᱮᱜ ᱡᱚᱫᱤ ᱡᱟᱦᱟᱸ ᱢᱟᱛᱚ ᱦᱮᱸᱜᱮ᱾ ᱱᱚᱛᱮ ᱥᱟᱵ ᱠᱟᱜ ᱢᱮ ᱠᱚᱞᱮᱡᱽ ᱯᱟᱥ ᱠᱟᱛᱮᱫ᱾ ᱟᱨ ᱤᱭᱟᱹ ᱚᱱᱟ ᱜᱨᱮᱡᱩᱭᱮᱥᱚᱱ ᱠᱚᱨᱟᱣ ᱠᱟᱛᱮᱫ ᱜᱮ ᱠᱤᱱᱛᱩ ᱦᱟᱱᱛᱮ ᱨᱮ ᱰᱟᱵᱞᱩ ᱵᱤ ᱥᱤ ᱮᱥ ᱮᱢ ᱫᱟᱲᱮᱭᱟᱜ ᱟᱭ ᱟᱨ ᱩᱱᱠᱩ ᱡᱟᱦᱟᱸᱭ ᱟᱨᱴᱥ ᱨᱮᱱ ᱢᱟᱱᱮ ᱩᱱᱠᱩ ᱠᱚᱣᱟᱜ ᱚᱱᱟ ᱥᱩᱵᱤᱫᱷᱟ ᱛᱟᱠᱚᱶᱟ ᱛᱚᱱᱛᱮ ᱰᱟᱵᱞᱩ ᱵᱥ ᱥᱤ ᱮᱥ ᱦᱮᱸ ᱠᱟᱨᱚᱱ ᱱᱮᱛᱟᱨᱟᱜ ᱡᱟᱦᱟᱸ ᱥᱟᱵᱡᱮᱠᱴ ᱠᱚ ᱡᱩᱫᱤᱢ ᱧᱮᱞᱟ ᱚᱱᱮ ᱡᱟᱦᱟᱸ ᱰᱟᱵᱞᱩ ᱵᱤ ᱥᱤ ᱮᱥ ᱥᱤᱞᱮᱵᱟᱥ ᱠᱚ ᱛᱚ ᱚᱱᱟ ᱠᱚᱨᱮ ᱫᱚ ᱠᱤᱱ ᱛᱩ ᱮᱻ ᱩᱱᱠᱩ ᱟᱨᱴᱥ ᱥᱴᱨᱤᱢ ᱠᱷᱚᱱ ᱡᱟᱦᱟᱸ ᱠᱚ ᱯᱟᱲᱦᱟᱜᱼᱟ ᱩᱱᱠᱩᱣᱟᱜ ᱜᱮ ᱵᱟᱹᱲᱛᱤ ᱛᱟᱦᱮ ᱱᱟ ᱱᱚᱜᱼᱚᱭ ᱡᱮᱢᱚᱱ ᱯᱚᱞᱤᱴᱤ ᱛᱟᱦᱮᱱᱟ
ᱦᱮᱸ
ᱛᱟᱨᱯᱚᱨᱮ ᱦᱤᱥᱴᱨᱤ ᱛᱟᱦᱮᱱᱟ ᱦᱮᱸᱥᱮ ᱚᱱᱟ ᱠᱚᱫᱚ ᱠᱤᱱᱛᱩ ᱚᱱᱮ ᱥᱟᱭᱮᱱᱥ ᱜᱤᱫᱟᱹᱨ ᱛᱚ ᱚᱱᱟ ᱛᱚ ᱟᱨ ᱵᱟᱭ ᱧᱟᱢᱮᱫᱟ ᱛᱟᱦᱚᱞᱮ ᱱᱩᱠᱩᱣᱟᱜ ᱠᱤᱱᱛᱩ ᱮᱰᱵᱷᱟᱱᱴᱮᱡ ᱛᱟᱦᱮᱱ ᱛᱟᱠᱚᱣᱟ ᱚᱱᱟ ᱡᱟᱭᱜᱟ ᱨᱮ ᱚᱱᱟ ᱵᱟᱫ ᱠᱟᱛᱮ ᱡᱚᱛᱚ ᱨᱚᱠᱚᱢᱟᱜ ᱯᱳᱨᱤᱠᱷᱟ ᱥᱮᱱ ᱜᱮ ᱠᱚ ᱫᱟᱲᱮᱭᱟᱜᱼᱟ ᱟᱨ ᱱᱤᱛᱚᱜ ᱫᱚ ᱟᱨ ᱢᱟᱱᱮ ᱡᱟᱦᱟᱸᱭ ᱠᱚ ᱯᱟᱲᱦᱟᱜ ᱠᱟᱱ ᱛᱟᱵᱚᱱᱟ ᱥᱮ ᱱᱤᱛᱚᱜ ᱱᱟᱣᱟ ᱠᱤᱪᱷᱩ ᱪᱩᱡᱽ ᱞᱟᱜᱟᱣ ᱟᱠᱚᱣᱟ ᱾ ᱢᱟᱱᱮ ᱚ ᱚᱭ ᱡᱮᱢᱚᱱ ᱟᱵᱚ ᱢᱤᱴᱤᱡ ᱯᱨᱚᱛᱷᱟ ᱦᱩᱭ ᱠᱟᱱᱟ ᱡᱮ ᱠᱚᱞᱡᱽ ᱨᱮ ᱠᱚᱞᱮᱡᱽ ᱯᱟᱲᱟᱦᱟᱣ ᱠᱟᱛᱮ ᱦᱚᱭᱛᱳ ᱢᱟᱥᱴᱟᱨᱥ ᱤᱭᱟᱹ ᱜᱨᱡᱩᱮᱥᱚᱱ ᱮ ᱠᱳᱨᱟᱣ ᱠᱮᱫᱟ ᱛᱟᱭᱯᱚᱨ ᱢᱟᱥᱴᱟᱨᱥ ᱮ ᱠᱚᱨᱟᱣ ᱟᱭ ᱤᱱᱟ ᱯᱚᱨᱮ ᱦᱚᱭᱛᱚ ᱢᱟᱥᱴᱟᱨ ᱤᱭᱟᱹ ᱥᱮᱫ ᱪᱟᱞᱟᱣᱮᱱᱟᱭ ᱴᱤᱪᱟᱨ ᱞᱟᱭᱤᱱ ᱥᱮᱫ ᱮ ᱪᱟᱞᱟᱣᱱᱟ ᱦᱮᱸᱥᱮ ᱚᱱᱟ ᱠᱚ ᱵᱟᱫ ᱠᱟᱛᱮᱜ ᱠᱤᱱᱛᱩ ᱟᱹᱰᱤ ᱩᱛᱟᱨ ᱞᱟᱭᱤᱱ ᱢᱮᱱᱟᱜᱼᱟ ᱡᱟᱦᱟᱸ ᱠᱚᱫᱚ ᱡᱮᱢᱚᱱ ᱮᱭᱟᱨ ᱯᱷᱳᱨᱥ ᱥᱮᱫ ᱟᱵᱚᱨᱮᱱ ᱦᱚᱲ ᱜᱤᱫᱟᱹᱨ ᱠᱚ ᱟᱹᱰᱤ ᱠᱚᱢ ᱚᱱᱛᱮ ᱠᱚ ᱪᱟᱞᱟᱜᱼᱟ᱾ ᱟ ᱚᱱᱟᱛᱮ ᱦᱩᱭᱱᱟ ᱴᱮᱠᱱᱤᱠᱮᱞ ᱞᱟᱭᱤᱱ᱾
ᱦᱩᱸ ᱦᱩᱸ᱾
ᱛᱟᱨᱯᱚᱨ ᱱᱤᱛᱚᱜ ᱫᱚ ᱱᱚᱜᱼᱚᱭ ᱮ ᱟᱭ ᱨᱮ ᱦᱮᱱᱟᱜ-ᱟ ᱦᱮᱥᱮ ᱱᱚᱣᱟ ᱠᱤᱪᱷᱩᱜᱩᱞᱟ ᱱᱤᱛᱚᱜ ᱰᱤᱜᱽᱨᱤ ᱠᱚᱨᱟᱣ ᱜᱟᱱᱚᱜ᱾ ᱥᱮ ᱰᱤᱯᱞᱳᱢᱟ ᱯᱷᱤᱞᱳᱢᱟ ᱱᱚᱣᱟ ᱠᱚ ᱠᱚᱨᱟᱣ ᱠᱟᱛᱮ ᱠᱤᱱᱛᱩ ᱢᱟᱱᱮ ᱵᱷᱟᱹᱜᱤ ᱨᱚᱠᱚᱢ ᱯᱚᱨᱚᱵᱚᱨᱛᱤ ᱡᱟᱭᱜᱟᱨ ᱨᱮ ᱪᱟᱞᱟᱣ ᱫᱟᱲᱮᱭᱟᱜᱼᱟ᱾ ᱦᱳᱭ ᱡᱟᱦᱟᱸᱛᱤᱱᱟᱹᱜ ᱴᱮᱠᱱᱚᱞᱳᱜᱤ ᱵᱟᱹᱲᱛᱤᱜ ᱠᱟ ᱱᱚᱣᱟ ᱠᱚ ᱤᱫᱤ ᱠᱟᱛᱮᱜ ᱡᱚᱛᱷᱮᱥᱴᱚ ᱦᱮᱸ ᱦᱮᱸ ᱞᱟᱹᱭ ᱢᱮ᱾
ᱟᱹᱞᱤᱧ ᱫᱚᱞᱤᱧ ᱞᱟᱹᱭᱟ ᱢᱟᱱᱮ ᱟᱨᱠᱤ ᱩᱱᱟᱹᱜᱴᱟ ᱢᱟᱱᱮ ᱟᱵᱮᱱ ᱡᱟᱦᱟᱸ ᱵᱮᱱ ᱞᱟᱹᱭ ᱠᱮᱫᱟᱭ᱾ ᱮᱭᱟᱜ ᱮ ᱟᱭ ᱠᱚ ᱥᱮ ᱟᱹᱞᱤᱧ ᱫᱚ ᱩᱱᱟᱹᱜᱴᱟ ᱫᱚ ᱵᱟᱹᱞᱤᱧ ᱵᱟᱰᱟᱭ ᱛᱟᱦᱮ ᱠᱮ ᱟᱨᱴᱥ ᱠᱚᱨᱟᱣ ᱞᱮᱠᱷᱟᱡ ᱮ ᱟᱭ ᱥᱮ ᱚᱱᱟ ᱠᱚ ᱧᱟᱢᱚᱜ ᱛᱟᱦᱮᱸᱜ ᱥᱤ ᱮᱥ ᱥᱤ ᱮᱥ ᱥᱤ ᱠᱚ ᱧᱟᱢᱮᱫ ᱛᱟᱦᱮᱸᱜ ᱚᱱᱠᱟ ᱞᱮᱠᱟ ᱫᱚ ᱟᱹᱞᱤᱧ
ᱵᱟᱵᱟ ᱚᱱᱟ ᱠᱚᱫᱚ ᱟᱢ ᱡᱟᱦᱟᱸᱴᱟᱜ ᱥᱴᱨᱤᱢ ᱠᱚᱢ ᱛᱟᱦᱮᱱ ᱥᱮ ᱪᱟᱦᱮ ᱥᱟᱭᱮᱱᱥ ᱪᱟᱦᱮ ᱟᱨᱴᱥ ᱦᱮ ᱥᱮ ᱚᱱᱟ ᱮ ᱟᱭ ᱠᱚᱨᱮᱱᱟᱜ ᱡᱟᱦᱟᱸ ᱟᱢ ᱦᱳᱭᱛᱳ ᱤᱭᱟᱹ ᱤᱭᱟᱹ ᱜᱨᱮᱡᱩᱭᱮᱥᱚᱱ ᱠᱚᱨᱟᱣ ᱠᱮᱫᱟ ᱛᱟᱨᱯᱚᱨᱮ ᱟᱢ ᱢᱤᱫᱴᱮᱱ ᱞᱟᱭᱤᱱ ᱥᱮ ᱜᱨᱮᱡᱩᱭᱮᱥᱚᱱ ᱪᱟᱞᱟᱣ ᱠᱟᱞᱤᱱ ᱜᱮ ᱟᱢ ᱢᱤᱫᱴᱮᱱ ᱰᱤᱯᱞᱳᱢᱟᱢ ᱠᱚᱨᱟᱣ ᱠᱮᱫᱟ ᱦᱮᱸ᱾ ᱛᱚ ᱱᱚᱣᱟ ᱠᱚ ᱤᱫᱤ ᱠᱟᱛᱮᱜ ᱪᱮᱫ ᱚ ᱱᱤᱛᱚᱜ ᱡᱟᱦᱟᱸ ᱟᱵᱚᱣᱟᱜ ᱮ ᱪᱟᱦᱤᱫᱟ ᱱᱚᱣᱟ ᱠᱚᱨᱮᱱᱟᱜ ᱠᱤᱱᱛᱩ ᱵᱟᱹᱲᱛᱤᱭ ᱠᱟᱱᱟ ᱦᱮᱸᱥᱮ᱾
ᱦᱩᱸ ᱦᱩᱸ᱾
ᱮ ᱟᱭ ᱠᱚᱨᱮᱱᱟᱜ ᱥᱮ ᱴᱮᱠᱱᱳᱞᱚᱡᱤ ᱵᱤᱥᱮᱥ ᱡᱟᱦᱟᱸ ᱠᱚ ᱢᱮᱱᱟᱜ-ᱟ᱾ ᱴᱮᱠᱱᱤᱠᱮᱞ ᱵᱤᱥᱮᱥ ᱡᱟᱦᱟᱸ ᱡᱟᱦᱟᱸ ᱠᱚ ᱢᱮᱱᱟᱜᱼᱟ ᱚᱱᱟ ᱠᱚᱨᱮ ᱠᱤᱱᱛᱩ ᱪᱟᱞᱟᱣ ᱨᱮᱭᱟᱜ ᱪᱟᱱᱥ ᱢᱮᱱᱟᱜᱼᱟ ᱟᱨ ᱡᱟᱦᱟᱸ ᱤᱭᱟᱹ ᱠᱚᱨᱮᱱᱟᱜ ᱩᱸ ᱰᱟᱵᱞᱤᱭᱩ ᱵᱤᱥᱤᱥ ᱞᱟᱝ ᱞᱟᱹᱭ ᱠᱮᱫ᱾ ᱚᱱᱟ ᱫᱚ ᱮᱠᱴᱩ ᱵᱟᱹᱲᱛᱤ ᱯᱟᱲᱦᱟᱜ ᱞᱟᱜᱟᱜ-ᱟ ᱛᱚ ᱮᱢᱱᱤ ᱟᱨᱴᱥ ᱨᱮᱱ ᱥᱟᱭᱮᱱᱥ ᱨᱮ ᱵᱟᱱᱟᱨ ᱠᱚ ᱠᱚᱨᱟᱣ ᱫᱟᱲᱮᱭᱟᱜᱼᱟ᱾ ᱠᱤᱱᱛᱩ ᱦᱚᱸ ᱟᱹᱰᱤᱴᱟᱜ ᱟ ᱚᱦ ᱱᱚᱣᱟ ᱠᱚ ᱤᱭᱟᱹ ᱠᱚᱨᱟᱣ ᱠᱟᱛᱮᱜ ᱦᱚᱸ ᱩᱱᱤ ᱜᱮ ᱡᱩᱫᱤ ᱡᱟᱦᱟᱸ ᱞᱮᱠᱟᱭ ᱯᱨᱮᱠᱴᱤᱥ ᱥᱮ ᱡᱟᱦᱟᱸ ᱞᱮᱠᱟ ᱵᱷᱟᱵᱛᱮ ᱯᱨᱤᱯᱟᱨᱮᱥᱮᱱ ᱦᱟᱛᱟᱣᱟᱭ ᱠᱤᱱᱛᱩ ᱞᱟᱦᱟᱥᱮᱫ ᱦᱚᱸᱭ ᱪᱟᱞᱟᱣ ᱫᱟᱲᱮᱭᱟᱜᱼᱟ ᱱᱚᱣᱟ ᱠᱚᱨᱟᱣ ᱠᱟᱛᱮᱫ ᱦᱚᱸ᱾ ᱟᱨ ᱡᱟᱦᱟᱸ ᱠᱚ ᱟᱦ ᱡᱟᱭᱜᱟᱨᱮ ᱟᱵᱚᱨᱮᱱ ᱜᱤᱫᱟᱹᱨ ᱠᱚᱢ ᱠᱚ ᱪᱟᱞᱟᱣ ᱟᱠᱟᱱᱟ ᱚᱱᱟ ᱠᱚ ᱥᱮᱱ ᱢᱟᱱᱮ ᱵᱟ ᱪᱟᱞᱟᱣ ᱞᱮᱱᱠᱷᱟᱱ ᱢᱟᱱᱮ ᱞᱟᱦᱟ ᱞᱟᱦᱟ ᱠᱟᱹᱴᱤᱡ ᱤᱭᱟᱹ ᱧᱟᱢᱚᱜᱼᱟ᱾ ᱥᱩᱵᱤᱫᱷᱟ ᱧᱟᱢᱚᱜ-ᱟ᱾
ᱟᱨ ᱟᱵᱚ ᱮᱥ ᱴᱤ ᱠᱚᱣᱟᱜ ᱫᱚ ᱢᱟᱲᱟᱝ ᱨᱮᱜᱮ ᱠᱤᱪᱷᱩᱴᱟ ᱤᱭᱟᱹ ᱫᱚ ᱢᱟ ᱧᱟᱢᱚᱜ ᱠᱟᱱ ᱜᱮ᱾
ᱦᱮᱸ᱾
ᱥᱩᱡᱳᱜ ᱥᱩᱵᱤᱫᱷ ᱛᱮᱢᱟ ᱧᱟᱢᱚᱜ ᱠᱟᱱ ᱜᱮᱭᱟ ᱟᱨᱠᱤ ᱜᱚᱴᱟ ᱜᱮᱞᱤᱧ ᱧᱮᱞᱮᱫᱟ ᱡᱟᱦᱟᱸᱭ ᱴᱷᱮᱱ ᱜᱮ ᱦᱚᱲ ᱦᱚᱯᱚᱱ ᱠᱚ ᱵᱷᱚᱛᱤᱜ ᱠᱟᱱᱟ᱾
ᱮᱠᱟᱞ ᱮᱠᱟᱞ ᱮᱠᱟᱞ᱾
ᱦᱚᱲ ᱦᱚᱯᱳᱱ ᱠᱚ ᱡᱟᱦᱟᱸ ᱴᱷᱮᱱ ᱠᱚ ᱵᱷᱩᱨᱛᱤᱜ ᱱᱟ ᱚᱸᱰᱮ ᱢᱟ ᱥᱩᱡᱳᱜᱽ ᱥᱩᱵᱤᱫᱟ ᱛᱟᱦᱮᱸ ᱢᱟ ᱛᱟᱦᱮᱱ ᱠᱟᱱ ᱜᱮ ᱟᱫᱚ ᱟᱵᱩ ᱦᱚᱲ ᱚᱱᱠᱟ ᱞᱮᱠᱟ ᱫᱚ ᱢᱟᱱᱮ ᱵᱟᱸᱝᱵᱩᱱ ᱠᱟᱹᱢᱤᱭᱮᱫᱟ ᱥᱮ᱾
ᱮᱸᱰᱮᱠᱷᱟᱱ ᱟᱹᱞᱤᱧ ᱞᱤᱧ ᱧᱮᱞ ᱠᱮᱫᱟ ᱟᱨᱠᱤ ᱟᱹᱞᱤᱧ ᱞᱤᱧ ᱡᱟᱦᱟᱸ ᱮᱠᱷᱚᱱ ᱡᱟᱦᱟᱸᱞᱤᱧ ᱠᱚᱨᱟᱣ ᱮᱫᱟ ᱟᱹᱞᱤᱧ ᱞᱤᱧ ᱠᱚᱨ ᱠᱚᱨᱟᱣᱫᱟ ᱤᱧᱡᱤᱱᱤᱭᱟᱨᱞᱤᱧ ᱠᱚᱨᱟᱣ ᱮᱫᱟ ᱮᱸᱰᱮᱠᱷᱟᱱ ᱠᱩᱞᱤ ᱦᱮ ᱵᱟᱝᱢᱟ